ᱦᱮᱞᱳ
ᱦᱚᱸ ᱜᱚᱝᱠᱮ ᱡᱚᱦᱟᱨ ᱜᱮ
ᱦᱚ ᱦᱚ ᱦᱚ ᱡᱚᱦᱟᱨ ᱜᱮ
ᱜᱚᱝᱠᱮ ᱨᱚᱲ ᱠᱚ ᱴᱷᱤᱠ ᱴᱷᱟᱠ ᱟᱸᱡᱚᱢᱚᱜ ᱠᱟᱱᱟ ᱛᱚ
ᱦᱮᱸ ᱟᱸᱡᱚᱢᱚᱜ ᱠᱟᱱ ᱜᱮᱭᱟ ᱟᱹᱞᱤᱧᱟᱜ ᱜᱮ ᱟᱸᱡᱚᱢᱚᱜ ᱠᱟᱱᱟ ᱥᱮ ᱵᱟᱝᱼᱟ
ᱦᱚᱸ ᱟᱵᱤᱱᱟᱜ ᱦᱚᱸ ᱴᱷᱤᱠ ᱴᱷᱟᱠ ᱜᱮ ᱟᱸᱡᱚᱢᱚᱜᱼᱟ
ᱟᱪᱪᱷᱟᱷᱟ ᱵᱟᱝᱟ ᱵᱟᱝᱟ ᱰᱤᱥᱴᱟᱵ ᱠᱚᱫᱚ ᱵᱟᱝ ᱦᱩᱭᱩᱜ ᱠᱟᱱᱟ
ᱟᱪᱪᱷᱟ ᱟᱨ ᱪᱮᱫ ᱞᱮᱠᱟ ᱢᱮᱱᱟᱜ ᱵᱮᱱᱟ ᱞᱟᱹᱭ ᱵᱤᱱ ᱢᱟ
ᱦᱮᱸ ᱱᱟᱯᱟᱭ ᱵᱟᱲᱟ ᱜᱮ ᱟᱵᱤᱱ ᱜᱮ ᱪᱮᱫᱞᱮᱠᱟ
ᱟᱹᱞᱤᱧ ᱦᱚᱸ ᱱᱟᱯᱟᱭ ᱵᱟᱲᱟ ᱜᱮ ᱞᱟ ᱤᱧ ᱚᱲᱟᱜ ᱦᱚᱲ ᱠᱚ ᱪᱮᱫ ᱞᱮᱠᱟ ᱢᱮᱱᱟᱜ ᱠᱚᱛᱟᱯᱮᱭᱟ
ᱦᱮᱸ ᱚᱲᱟᱜ ᱦᱚᱲ ᱦᱚᱸ ᱱᱟᱯᱟᱭ ᱵᱟᱲᱟ ᱜᱮ ᱟᱯᱮ ᱠᱚᱨᱮᱱ ᱜᱮ
ᱟᱞᱮ ᱨᱮᱱᱦᱚᱸ ᱪᱟᱸᱫᱚ ᱵᱚᱸᱜᱟ ᱦᱟᱸᱜ ᱫᱟᱭᱟ ᱫᱩᱞᱟᱹᱲ ᱛᱮ ᱱᱟᱯᱟᱭ ᱜᱮ ᱢᱮᱱᱟᱜ ᱞᱮᱭᱟ ᱦᱟᱸᱜ ᱟᱞᱮ ᱦᱚᱸ
ᱟᱪᱪᱷᱟ ᱟᱪᱪᱷᱟ ᱦᱳᱭ ᱟᱨ ᱱᱟᱯᱟᱭ ᱜᱮ ᱛᱟᱦᱮᱸ ᱞᱟᱹᱜᱤᱫ ᱵᱚ ᱱᱮᱦᱚᱨᱚᱜᱼᱟ
ᱦᱳᱭ ᱦᱳᱭ ᱟᱪᱪᱷᱟ ᱜᱚᱝᱠᱮ ᱡᱟᱦᱟᱸᱱᱟᱜ ᱥᱟᱛᱟᱢ ᱪᱮᱛᱟᱱ ᱨᱮᱞᱟᱝ ᱨᱚᱲᱟ ᱥᱮ ᱮᱢᱱᱤ ᱤᱭᱟᱹ ᱜᱮᱞᱟᱝ ᱨᱚᱲᱟ
ᱦᱮᱸ ᱡᱟᱦᱟᱸᱴᱟᱜ ᱜᱮ ᱥᱟᱛᱟᱢ ᱪᱮᱛᱟᱱ ᱨᱮ ᱦᱚᱸ ᱜᱟᱱᱚᱜᱼᱟ ᱱᱚᱝᱠᱟ ᱦᱚᱸ ᱜᱟᱱᱚᱜᱼᱟ
ᱟᱪᱪᱷᱟ ᱢᱟ ᱟᱢᱜᱮ ᱩᱭᱦᱟᱹᱨ ᱛᱟᱞᱟᱝ ᱢᱮ ᱛᱚᱵᱮ᱾
ᱦᱳᱭ ᱟᱫᱚ ᱛᱟᱦᱚᱞᱮ, ᱟᱨ ᱱᱤᱛᱚᱜ ᱫᱚ ᱪᱮᱫ ᱠᱚ ᱪᱮᱠᱟ ᱵᱟᱲᱟᱭ ᱦᱩᱭᱩᱼᱟ?
ᱱᱤᱛᱚᱜ ᱫᱚ ᱱᱚᱜᱼᱚᱭ ᱪᱟᱥ ᱠᱟᱹᱢᱤ ᱨᱮ ᱪᱷᱩᱴᱟᱹᱣ ᱦᱩᱭᱠᱟᱱᱟ, ᱪᱟᱥ ᱠᱟᱹᱢᱤ ᱜᱮ ᱵᱟᱹᱫᱽ ᱵᱟᱹᱭᱦᱟᱹᱲ ᱥᱮᱱ ᱨᱮᱜᱮ ᱱᱟᱜ᱾
ᱱᱚᱜᱼᱚᱭ ᱠᱟᱹᱡ ᱥᱮᱨᱢᱟ ᱡᱟᱹᱲᱤ ᱫᱟᱜ, ᱥᱮᱨᱢᱟ ᱡᱟᱹᱲᱤ ᱫᱟᱜ ᱦᱚᱞᱟ ᱢᱟᱦᱫᱮᱨᱮ ᱡᱟᱹᱲᱤ ᱧᱚᱜ ᱠᱮᱜ-ᱟ ᱛᱚ᱾
ᱟᱪᱪᱷᱟ, ᱢᱟᱱᱮ ᱟᱹᱰᱤ ᱡᱟᱹᱥᱛᱤ ᱧᱚᱜ ᱜᱮ ᱥᱮ ᱪᱮᱫ?
ᱦᱳᱭ ᱡᱟᱹᱥᱛᱤ ᱧᱚᱜ ᱜᱮ ᱟᱫᱚ ᱫᱤᱠᱷᱤ ᱱᱟᱜ ᱱᱚᱜᱼᱚᱭ᱾ ᱛᱮᱦᱮᱧ ᱢᱟ ᱵᱟᱭ ᱡᱟᱹᱲᱤ ᱞᱮᱫ ᱚᱱᱠᱟ ᱢᱟ ᱨᱤᱢᱤᱞ ᱛᱮ ᱨᱤᱢᱤᱞ ᱠᱟᱜᱼᱟ ᱟᱫᱚ ᱱᱟᱜ᱾ ᱚᱱᱟ ᱜᱷᱩᱴᱩ ᱰᱟᱸᱜᱚᱨ ᱨᱮᱜᱮ ᱟᱸᱡᱮᱫᱟᱭ ᱥᱮ ᱜᱷᱩᱴᱩ ᱰᱟᱸᱜᱚᱨᱜᱮ ᱱᱟᱦᱟᱜ ᱟᱸᱡᱮᱫᱟᱭ ᱥᱮ ᱪᱮᱫ ᱪᱤᱠᱟᱹᱭᱮᱫᱼᱟ᱾ ᱱᱟᱦᱟᱜ ᱟᱫᱚ ᱚᱱᱟ ᱪᱮᱫ ᱮ ᱜᱷᱩᱴᱩ ᱜᱷᱩᱴᱩ ᱛᱮᱜᱮ ᱪᱷᱴᱟᱹᱣ ᱦᱩᱭ ᱟᱠᱟᱱᱟ ᱟᱨ ᱱᱚᱣᱟ ᱵᱟᱹᱭᱦᱟᱹᱲ ᱥᱮᱱ ᱫᱚ ᱢᱮᱱᱟᱜ ᱜᱮᱭᱟ ᱱᱟᱦᱟᱜ᱾
ᱟᱪᱪᱷᱟ ᱟᱪᱷᱟ ᱟᱪᱷᱟ, ᱟᱫᱚ ᱛᱟᱦᱞᱮ ᱱᱤᱛ ᱮᱸ ᱟᱞᱮᱥᱮᱫ ᱫᱚ ᱨᱚᱦᱚᱭ ᱠᱟᱹᱢᱤ ᱫᱚᱠᱚ ᱞᱟᱦᱟ ᱟᱠᱟᱫᱟ ᱞᱟᱦᱟ ᱧᱚᱜ ᱛᱮᱜᱮ ᱚᱱᱠᱟ ᱛᱤᱨᱤᱥᱟ ᱡᱩᱱ ᱚᱱᱠᱟ ᱠᱟᱪᱷᱟ ᱠᱟᱪᱷᱤ ᱢᱟᱱᱮ ᱡᱟᱹᱥᱛᱤ ᱜᱮ ᱠᱚ ᱨᱚᱦᱚᱭ ᱞᱮᱫᱼᱟ ᱛᱚᱠᱷᱚᱱ ᱜᱮ᱾ ᱟᱫᱚ ᱚᱱᱟ ᱠᱚᱴᱟ ᱫᱤᱱ ᱟᱹᱰᱤ ᱡᱟᱹᱥᱛᱤ ᱜᱮ ᱫᱟᱜ ᱵᱟᱲᱟᱭᱮᱫ ᱛᱟᱦᱮᱱ ᱛᱚ᱾
ᱟᱪᱪᱷᱟ᱾
ᱦᱳᱭ ᱦᱳᱭ, ᱟᱫᱚ ᱛᱚᱠᱷᱚᱱ ᱜᱮ ᱨᱚᱦᱚᱭ ᱦᱩᱭ ᱟᱠᱟᱱᱟ᱾
ᱜᱚᱝᱠᱮ ᱟᱞᱮᱥᱮᱱ ᱫᱚ ᱩᱱᱫᱚ ᱥᱮᱨᱢᱟ ᱡᱟᱹᱲᱤ ᱫᱟᱜ ᱵᱟᱝ ᱵᱟᱭ ᱯᱚᱦᱚᱞ ᱞᱮᱫ ᱛᱟᱦᱮᱸᱫ ᱢᱟᱱᱮ᱾ ᱵᱟᱝ ᱡᱳᱨ ᱞᱮᱱ ᱛᱟᱦᱮᱸᱜ-ᱟ, ᱱᱚᱜᱼᱚᱭ ᱛᱮᱦᱮᱧ ᱜᱟᱯᱟ ᱛᱮᱦᱮᱧ ᱜᱟᱯᱟ ᱱᱟ ᱥᱟᱨᱫᱤ ᱠᱟᱱᱟ᱾
ᱟᱪᱪᱷᱟ ᱟᱪᱪᱷᱟ᱾ ᱛᱟᱦᱚᱞᱮ ᱦᱚᱸᱜᱼᱚ ᱱᱟ ᱛᱮᱦᱤᱧ ᱜᱟᱯᱟ ᱜᱮ ᱟᱹᱰᱤ ᱡᱳᱨᱜᱮ ᱫᱟᱜ ᱮᱫᱟᱭ᱾
ᱦᱮᱸ ᱚᱱᱮ ᱢᱤᱫ ᱫᱤᱱ ᱜᱮ ᱦᱚᱞᱟ ᱛᱚ ᱵᱟᱝ ᱢᱟᱱᱫᱷᱮᱨ ᱦᱤᱞᱳᱜ᱾
ᱟᱪᱪᱷᱟ ᱟᱨ ᱚᱱᱮ ᱛᱚᱞᱟ ᱠᱚ ᱥᱮ ᱦᱩᱲᱩ ᱤᱛᱟᱹ ᱠᱚ? ᱚᱱᱟ ᱫᱚ ᱢᱟᱱᱮ ᱫᱷᱩᱲᱤ ᱨᱮᱜᱮ ᱯᱮ ᱜᱤᱰᱤ ᱞᱮᱼᱟ ᱥᱮ ᱫᱟᱜ ᱨᱮ?
ᱫᱷᱩᱲᱤ ᱨᱮᱜᱮ ᱫᱷᱩᱲᱤ ᱨᱮᱜᱮ, ᱟᱯᱮ ᱥᱮᱱ ᱫᱚ ᱜᱚᱝᱠᱮ ᱪᱮ ᱪᱮᱫ ᱨᱮᱠᱚ ᱜᱤᱰᱤᱭᱟ?
ᱟᱞᱮᱥᱮᱫ ᱫᱚ ᱵᱟᱱᱟᱨ ᱨᱮᱜᱮ, ᱟᱫᱚ ᱚᱠᱚᱭ ᱚᱠᱟᱴᱟᱜ ᱨᱮ᱾ ᱥᱚᱦᱚᱡᱮ ᱢᱚᱱᱮᱭᱟ ᱚᱱᱟᱴᱟᱜ ᱨᱮᱜᱮ ᱜᱤᱰᱤ ᱭᱟᱭ ᱫᱷᱩᱲᱤ ᱨᱮᱦᱚᱸ ᱫᱟᱜ ᱨᱮᱦᱚᱸ᱾
ᱟᱪᱪᱷᱟ᱾
ᱦᱳᱭ᱾
ᱟᱪᱪᱷᱟ ᱜᱚᱝᱠᱮ, ᱟᱯᱮ ᱥᱮᱱ ᱚᱱᱟ ᱵᱟᱹᱫᱽ ᱵᱟᱹᱭᱦᱟᱹᱲ ᱠᱚᱨᱮ ᱦᱟᱹᱠᱩ ᱠᱚᱠᱚ ᱧᱟᱢᱚᱜ ᱟᱥᱮ ᱵᱟᱝ? ᱦᱟᱹᱠᱩ ᱠᱚ ᱠᱟᱴᱠᱚᱢ ᱠᱚ ᱥᱮᱭ ᱠᱩᱪᱞᱟᱹ ᱠᱚ᱾
ᱦᱳᱭ ᱦᱳᱭ, ᱧᱟᱢ ᱫᱚᱠᱚ ᱧᱟᱢᱚᱜ ᱜᱮᱭᱟ ᱟᱫᱚ ᱱᱟᱦᱟᱜ ᱡᱩᱜᱽ ᱨᱮᱫᱚ ᱵᱚ ᱧᱮᱞᱟ, ᱚᱱᱮ ᱥᱟᱨ-ᱵᱤᱥ ᱠᱷᱟᱹᱛᱤᱨ ᱟᱹᱰᱤ ᱛᱚ ᱢᱟᱱᱮ ᱫᱟᱜ ᱠᱚᱨᱮᱱ ᱡᱤᱵᱽ-ᱡᱤᱭᱟᱹᱞᱤ ᱠᱚ, ᱢᱟᱱᱮ ᱠᱚᱢ ᱟᱠᱟᱱᱟ ᱠᱚ᱾
ᱛᱚ ᱱᱚᱣᱟ ᱟᱥᱚᱞᱮ ᱱᱚᱣᱟ ᱫᱚ ᱠᱤᱢᱤᱠᱟᱞ ᱠᱟᱱᱟ ᱛᱚ ᱥᱟᱨᱠᱤᱱ ᱮ ᱠᱤᱢᱤᱠᱟᱞ ᱢᱮᱥᱟ ᱛᱟᱦᱮᱱᱟ᱾ ᱚᱱᱟ ᱨᱮᱭᱟᱜ ᱢᱟᱱᱮ ᱥᱟᱨ-ᱵᱤᱥ ᱠᱷᱟᱹᱛᱤᱨ ᱱᱩᱠᱩ, ᱦᱟᱹᱠᱩ ᱠᱟᱴᱠᱚᱢ ᱥᱮ ᱜᱚᱝᱜᱷᱟ ᱨᱚᱠᱚᱡ ᱱᱩᱠᱩ ᱠᱚ ᱵᱟᱹᱭ ᱵᱟᱹᱭᱛᱮ ᱢᱟᱞᱚᱴᱚᱜ ᱰᱟᱦᱟᱨ ᱨᱮᱜᱮ ᱠᱚ,
ᱦᱳᱭ ᱥᱟᱦᱟᱣ ᱟᱫᱚ ᱥᱟᱦᱟᱣ ᱵᱟᱠᱚ ᱫᱟᱲᱮᱭᱟᱜ ᱠᱟᱱᱟ ᱥᱟᱨᱮ ᱦᱚᱲ ᱦᱚᱸᱠᱚ ᱟᱹᱰᱤ ᱜᱮ᱾
ᱦᱚᱸ, ᱟᱪᱪᱷᱟ ᱜᱚᱝᱠᱮ ᱟᱹᱱᱤᱜ ᱦᱳᱭ, ᱟᱪᱪᱷᱟ ᱜᱚᱝᱠᱮ ᱱᱩᱠᱩ ᱦᱟᱹᱠᱩ ᱠᱚ ᱠᱟᱴᱠᱚᱢ ᱠᱚ ᱥᱟᱵ ᱠᱚᱜᱮᱭᱟ ᱯᱮ ᱥᱮ ᱵᱟᱝ ᱟᱯᱮ ᱥᱮᱜ?
ᱦᱚᱸ ᱦᱚᱸ ᱥᱟᱵ ᱫᱚ ᱦᱩᱭᱩᱜ ᱜᱮᱭᱟ᱾ ᱟᱫᱚ ᱯᱳᱭᱞᱳ ᱫᱟᱜ ᱠᱚᱨᱮ ᱜᱮ ᱡᱟᱹᱥᱛᱤ ᱫᱚ ᱦᱟᱹᱠᱩ ᱠᱚᱫᱚ ᱛᱩᱫᱩᱜ ᱜᱮᱭᱟ ᱥᱮ ᱵᱟᱰᱟᱭ ᱜᱮᱭᱟᱵᱚᱱ᱾
ᱜᱚᱝᱠᱮ ᱟᱯᱮᱥᱮᱱ ᱟᱪᱪᱷᱟ, ᱪᱮᱫ ᱠᱚᱛᱮᱯᱮ ᱥᱟᱵ ᱠᱚ ᱜᱮᱭᱟ ᱜᱚᱝᱠᱮ ᱟᱯᱮ ᱥᱮᱱ?
ᱦᱟᱹᱠᱩ ᱫᱚ, ᱡᱟᱦᱟᱸ ᱠᱚ ᱡᱷᱟᱹᱞᱤ ᱠᱚ ᱡᱟᱦᱟᱸ ᱯᱟᱴᱟ ᱠᱚ ᱢᱮᱱᱟᱜᱼᱟ ᱯᱟᱴᱟᱥ ᱠᱚ ᱢᱮᱛᱟᱜᱼᱟ ᱜᱷᱩᱨᱱᱤ ᱠᱚ ᱢᱮᱛᱟᱜᱼᱟ ᱛᱟᱨᱯᱚᱨ, ᱚᱱᱠᱟᱱ ᱢᱟᱱᱮ ᱟᱹᱰᱤ ᱛᱷᱟᱢ ᱡᱟᱞᱤ ᱫᱤᱭᱮ ᱦᱚᱸ ᱢᱚᱥᱟᱨᱤ ᱫᱤᱭᱮ ᱛᱟᱯᱚᱨ ᱯᱷᱟᱹᱥᱤ ᱡᱟᱞ ᱠᱚᱦᱚᱸ ᱢᱮᱱᱟᱜᱼᱟ᱾
ᱟᱪᱪᱷᱟ,
ᱦᱳᱭ ᱦᱳᱭ, ᱟᱫᱚ ᱟᱹᱰᱤ ᱞᱟ ᱱᱮᱛᱟᱨ ᱢᱟᱵᱚᱱ ᱵᱟᱲᱟᱭᱟ ᱟᱹᱰᱤ ᱨᱚᱠᱚᱢ ᱞᱮᱠᱟᱱ ᱡᱤᱱᱤᱥ ᱛᱩᱫ ᱟᱠᱟᱱᱟ ᱥᱟᱵ ᱨᱮᱱᱟᱜ ᱦᱮᱸᱥᱮ᱾
ᱦᱚᱸ ᱦᱚᱸ᱾ ᱦᱩᱸ ᱱᱚᱣᱟ ᱴᱮᱠᱱᱤᱠᱮᱞ ᱡᱩᱜᱽ ᱠᱟᱱᱟ ᱛᱚ ᱥᱮᱭ ᱟᱹᱰᱤ ᱞᱮᱠᱟᱱᱚᱜ ᱥᱟᱵ ᱟᱹᱰᱤ ᱜᱟᱱ ᱟᱹᱰᱤᱼᱼ ᱟᱪᱪᱷᱟ ᱜᱚᱝᱠᱮ ᱞᱟᱹᱭ ᱟᱹᱧ
ᱟᱪᱪᱷᱟ ᱜᱚᱝᱠᱮ ᱞᱟᱹᱭᱮᱫᱼᱟ ᱞᱤᱧ ᱱᱩᱠᱩ ᱦᱟᱹᱠᱩ ᱠᱚᱫᱚ ᱡᱚᱢ ᱠᱚᱣᱟ ᱯᱮᱥᱮ ᱮ ᱡᱟ ᱜᱮᱞᱮ ᱥᱟᱵ ᱠᱚᱣᱟ ᱩᱱᱠᱩ ᱫᱚ ᱩᱛᱩ ᱠᱟᱛᱮᱫ ᱯᱮ ᱡᱚᱢ ᱠᱚᱣᱟ ᱥᱮ ᱪᱮᱫ ᱞᱮᱠᱟ ᱠᱟᱛᱮᱜ ᱯᱮ ᱡᱚᱢ ᱠᱚᱣᱟ ᱚᱱᱟ ᱠᱟᱹᱡ ᱞᱟᱹᱭ ᱥᱟᱰᱮ ᱟᱞᱟᱝ ᱢᱮ
ᱦᱳᱭ ᱟᱫᱚ ᱡᱟᱦᱟᱸᱭ ᱠᱚ ᱚᱱᱠᱟᱱ ᱠᱮᱞᱮᱱ ᱠᱚᱨᱮ ᱥᱮ ᱡᱟᱦᱟᱸ ᱚᱱᱠᱟᱱ ᱵᱟᱹᱭᱦᱟᱹᱲ ᱵᱟᱹᱫ ᱠᱚᱨᱮ ᱥᱮ ᱵᱟᱹᱭᱦᱟᱹᱲ ᱠᱷᱚᱱ ᱱᱟᱥᱮ ᱩᱥᱩᱞ ᱵᱟᱹᱫ ᱠᱚᱨᱮ ᱡᱟᱦᱟᱸᱭ ᱩᱱᱠᱩ ᱚᱱᱮ ᱵᱟᱲ ᱢᱟᱱᱮ ᱵᱤᱱ ᱵᱩᱡᱷᱟᱹᱣ ᱜᱮᱭᱟ ᱪᱮᱫ ᱠᱚ ᱢᱮᱱᱟ
ᱡᱷᱤᱢᱵᱽᱨᱤ ᱥᱮ ᱪᱮᱫ ᱜᱷᱩᱸᱲᱤ
ᱦᱮᱸ ᱟᱹᱞᱤᱸᱜ ᱵᱟᱹᱞᱤᱧ ᱵᱩᱡᱫᱟ ᱪᱮᱜ ᱵᱮᱱ ᱢᱮᱱᱪᱚᱭᱫᱟ ᱟᱨ ᱛᱚᱵᱮ ᱢᱟᱛᱚᱢ᱾ ᱵᱟᱲ ᱢᱮᱱᱛᱮ ᱵᱩᱡᱟᱹᱜᱼᱟ ᱡᱟᱦᱟᱸ ᱫᱚ ᱦᱟᱹᱠᱩ ᱠᱚ ᱵᱚᱞᱚᱜᱼᱟ ᱠᱷᱟᱱᱟ ᱨᱮ
ᱦᱚᱸ
ᱦᱳᱭ ᱦᱳᱭ ᱚᱱᱠᱟ ᱢᱟᱫ ᱛᱮ ᱚᱰᱟᱣ ᱠᱟᱛᱮ ᱛᱟᱨᱯᱚᱨ ᱢᱤᱫ ᱫᱮ ᱠᱩᱰᱤ ᱠᱚᱛᱮ ᱠᱷᱟᱱᱟᱜ ᱠᱟᱛᱮ ᱟᱫᱚ ᱚᱱᱟ ᱥᱤᱫᱷᱟᱹ ᱢᱟᱱᱮ ᱦᱟᱹᱠᱩ ᱵᱚᱞᱚ ᱞᱮᱠᱟ ᱡᱟᱭᱜᱟ ᱛᱟᱦᱮᱱ ᱟᱫᱚ ᱚᱱᱠᱟᱱ ᱡᱟᱦᱟᱸᱭ ᱚᱱᱠᱟ ᱡᱟᱞ ᱠᱚᱠᱚ ᱚᱰᱟᱣᱟ ᱥᱮ ᱚᱱᱠᱟᱱ ᱡᱟᱦᱟᱸᱭ ᱤᱭᱟᱹ ᱠᱚᱠᱚ ᱚᱰᱟᱣ ᱵᱟᱲ ᱠᱚ ᱟᱫᱚ ᱩᱱᱠᱩ ᱚᱱᱟ ᱨᱮᱢᱟ ᱟᱹᱰᱤ ᱡᱟᱹᱥᱛᱤ ᱜᱮ ᱦᱟᱹᱠᱩ ᱠᱚ ᱡᱷᱟᱞᱤᱜ -ᱟ ᱟᱫᱚ ᱩᱱᱠᱩ ᱫᱚ ᱩᱱᱟᱹᱜ ᱜᱟᱱ ᱫᱚ ᱡᱚᱢ ᱫᱚ ᱥᱚᱢᱵᱷᱚᱵ ᱫᱚ ᱵᱟᱝ ᱠᱟᱱᱟ ᱡᱚᱢ ᱫᱚ ᱠᱤᱪᱷᱩᱜᱟᱱ ᱯᱟᱸᱪᱥᱚ ᱮᱠ ᱠᱮᱡᱤ ᱩᱱᱟᱹᱜ ᱜᱮᱢ ᱡᱚᱢ ᱫᱟᱲᱮᱭᱟᱜᱼᱟ ᱦᱮᱸᱥᱮ ᱟᱫᱚ ᱚᱱᱟ ᱠᱷᱚᱱ ᱡᱟᱹᱥᱛᱤ ᱫᱚ ᱡᱚᱢ ᱫᱚ ᱵᱟᱝ ᱜᱟᱱᱼᱟ ᱡᱚᱢ ᱠᱚ ᱵᱟᱝ
ᱟ ᱡᱟᱹᱥᱛᱤᱜ ᱦᱚᱸ ᱡᱟᱹᱥᱛᱤ ᱡᱚᱢ ᱫᱚ ᱵᱟᱝ ᱥᱟᱱᱟᱣᱟ ᱥᱮ ᱯᱮᱱᱫᱨᱮᱡ ᱜᱮ ᱵᱩᱡᱩᱜᱼᱟ ᱟᱨ ᱜᱚᱝᱠᱮ ᱤᱧ ᱛᱟᱥᱮ ᱠᱟᱛᱮ ᱯᱮ ᱥᱩᱠᱟᱹ ᱠᱚᱜᱮᱭᱟ ᱥᱮ ᱵᱟᱝ ᱟᱯᱮᱥᱮᱱ
ᱟᱸ ᱵᱟᱝᱟ ᱛᱟᱥᱮ ᱠᱚᱫᱚ ᱠᱚ ᱵᱟᱝ ᱠᱚ ᱵᱟᱝ ᱦᱩᱭᱩᱜ ᱜᱮᱭᱟ
ᱟᱪᱪᱷᱟ
ᱦᱳᱭ ᱦᱳᱭ ᱥᱩᱠᱟᱹ ᱩᱱᱟᱹᱜ ᱫᱚ ᱵᱟᱝᱠᱚ ᱥᱩᱠᱟᱹ ᱠᱚᱜᱮᱭᱟ
ᱟᱹᱞᱤᱧ ᱜᱚᱝᱠᱮ ᱟᱞᱮ ᱥᱮᱱ ᱫᱚ ᱥᱮ ᱛᱤᱱᱟᱹᱝ ᱞᱮ ᱡᱚᱢ ᱫᱟᱲᱮᱭᱟᱠᱚᱣᱟ ᱡᱚᱢ ᱠᱚᱣᱟᱞᱮ ᱟᱨ ᱵᱟᱫ ᱵᱟᱠᱤ ᱫᱚ ᱥᱮ ᱛᱟᱥᱮ ᱠᱟᱛᱮᱫ ᱞᱮ ᱥᱩᱠᱟᱹ ᱠᱚᱜᱮᱭᱟ ᱟᱞᱮ ᱥᱮᱱ ᱫᱚ ᱟᱨ ᱛᱟᱨᱯᱚᱨ ᱱᱩᱠᱩ ᱦᱟᱹᱠᱩ ᱫᱚ ᱱᱚᱣᱟ ᱟᱢᱲᱟ ᱠᱚ ᱥᱟᱞᱟᱜ ᱵᱟᱠᱷᱟᱱ ᱩᱞ ᱠᱚ ᱥᱟᱞᱟᱜ ᱨᱚᱦᱚᱲ ᱩᱞ ᱵᱟ ᱠᱷᱟᱱ ᱡᱚᱡᱚ ᱵᱤᱞᱟᱹᱛᱤ ᱠᱚ ᱥᱟᱞᱟᱜ ᱩᱛᱩ ᱞᱮᱠᱚ ᱠᱷᱟᱱ ᱠᱷᱩᱵᱽ ᱵᱷᱟᱜᱮ ᱠᱚ ᱵᱩᱡᱷᱟᱹᱜᱼᱟ ᱟᱨ ᱜᱚᱝᱠᱮ ᱱᱩᱠᱩ ᱟᱯᱮ ᱥᱮᱱ ᱦᱳᱭ ᱢᱟᱱᱮ ᱩᱱᱠᱩ ᱫᱚ ᱠᱚᱢ ᱧᱚᱜᱼᱟ ᱟᱨ ᱰᱷᱮᱨ ᱧᱚᱜ ᱰᱷᱮᱨ ᱧᱚᱜ ᱦᱟᱹᱠᱩ ᱫᱚ ᱮᱠᱷᱮᱱ ᱦᱟᱹᱠᱩ ᱜᱮᱞᱮ ᱩᱛᱩ ᱠᱚᱣᱟ ᱟᱨ ᱡᱩᱫᱤ ᱢᱚᱱᱮ ᱠᱚᱨᱚ ᱠᱚᱢ ᱧᱚᱜ ᱠᱚ ᱯᱟᱲᱟᱣᱱᱟ ᱩᱱᱠᱩ ᱫᱚ ᱠᱷᱩᱵ ᱵᱷᱟᱜᱮ ᱠᱚ ᱵᱩᱡᱷᱟᱹᱼᱟ ᱟᱨ ᱠᱩ ᱜᱚᱝ ᱜᱚᱝᱠᱮ ᱞᱟᱹᱭ ᱟᱹᱧ ᱟᱯᱮᱥᱮᱫ ᱱᱩᱠᱩ ᱠᱟᱴᱠᱚᱢ ᱠᱚ ᱥᱟᱵ ᱠᱚᱜᱮᱭᱟ ᱟᱯᱮ ᱥᱮ ᱵᱟᱝ
ᱦᱮᱸ ᱠᱟᱴᱠᱚᱢ ᱠᱚ ᱠᱟᱴᱠᱚᱢ ᱠᱚ ᱨᱚᱠᱚᱡ ᱜᱚᱸᱜᱷᱟ ᱠᱚ ᱡᱟᱦᱟᱸ ᱛᱤᱱᱟᱹᱜ ᱠᱷᱮᱛ ᱵᱟᱹᱞ ᱠᱚᱨᱮ ᱠᱚ ᱧᱟᱢᱚᱜᱼᱟ ᱡᱟᱦᱟᱸ ᱛᱤᱱᱟᱹᱜ ᱩᱱᱠᱩ ᱡᱤᱭᱟᱹᱞᱤ ᱢᱟᱱᱮ ᱡᱚᱢ ᱞᱮᱠᱟᱱ ᱠᱚ ᱦᱮᱸ ᱩᱱᱠᱩ ᱠᱚᱫᱚ ᱥᱟᱵ ᱦᱩᱭᱩᱜ ᱜᱮᱭᱟ ᱠᱟᱴᱠᱚᱢ ᱠᱚ ᱦᱟᱹᱠᱩ ᱠᱚ ᱛᱟᱦᱞᱮ ᱟᱯᱮ ᱥᱮᱫ ᱫᱚ ᱪᱮᱫ ᱞᱮᱠᱟ ᱦᱟᱹᱠᱩ ᱡᱟᱹᱥᱛᱤ ᱠᱚ ᱛᱩᱫᱩᱜ ᱟ ᱥᱮ ᱪᱮᱫ ᱞᱮᱠᱟ ᱠᱚ
ᱦᱚᱸ ᱛᱩᱫ ᱫᱚᱠᱚ ᱛᱩᱫᱩᱜ ᱜᱮᱭᱟ ᱟᱞᱮᱥᱮᱱ ᱫᱚ ᱢᱟᱱᱮ ᱵᱟᱨ ᱡᱮᱠᱷᱟ ᱪᱟᱥᱚᱜᱼᱟ ᱛᱚ ᱫᱟᱜ ᱚᱱᱟ ᱵᱟᱹᱭᱦᱟᱹᱲ ᱥᱮᱱ ᱛᱮᱫᱚ ᱵᱚᱨᱟᱵᱚᱴ ᱜᱮ ᱫᱟᱜ ᱫᱚ ᱛᱟᱦᱮᱱ ᱜᱮᱭᱟ
ᱢᱟᱱᱮᱻ
ᱚᱱᱠᱟ ᱟᱞᱮ ᱥᱮᱱ ᱫᱚ ᱡᱟᱹᱥᱛᱤ ᱩᱛᱩ ᱠᱚᱫᱚ ᱵᱟᱝ ᱠᱤᱨᱤᱧ ᱠᱚᱫᱚ ᱵᱟᱝ ᱦᱩᱭᱩᱜᱼᱟ ᱱᱚᱛᱮ ᱥᱮᱭ ᱦᱟᱹᱠᱩ ᱠᱟᱴ ᱠᱚᱢ ᱤᱭᱟᱹ ᱛᱟᱵᱚᱟ ᱱᱩᱠᱩ ᱜᱚᱝᱜᱷᱟ ᱨᱚᱠᱚᱡ ᱠᱚᱦᱚᱸ ᱡᱮᱢᱚᱱ ᱟᱢᱲᱟ ᱥᱟᱞᱟᱜ ᱩᱛᱩ ᱞᱮᱠᱚ ᱠᱷᱟᱱ ᱪᱮᱫ ᱞᱮᱠᱟ ᱵᱩᱡᱷᱟᱹᱜᱼᱟ ᱜᱚᱝᱠᱮ ᱡᱚᱢ ᱵᱟᱲᱟ ᱟᱠᱟᱫ ᱠᱚᱣᱟᱵᱮᱱ ᱥᱮ ᱵᱟᱝ?
ᱦᱮᱸ ᱦᱮᱸ ᱦᱮᱸ ᱡᱚᱢ ᱵᱟᱲᱟ ᱫᱚ ᱦᱮᱸ ᱦᱮᱸ ᱠᱟᱱ ᱜᱮᱭᱟ ᱾
ᱚᱜ ᱢᱟᱱᱮ ᱠᱷᱩᱵᱽ ᱠᱷᱩᱵᱽ ᱵᱷᱟᱹᱜᱤ ᱱᱚᱣᱟ ᱟᱜ ᱟᱨ ᱜᱚᱝᱠᱮ ᱜᱚᱢᱠᱮᱞᱟᱹᱤᱧ ᱟᱯᱮ ᱥᱮᱱ ᱟᱨ ᱟᱹᱞᱤᱧ ᱜᱚᱝᱠᱮ ᱟᱯᱮ ᱥᱮᱱ ᱠᱩᱪᱞᱟᱹ ᱦᱟᱹᱠᱩ ᱠᱚ ᱥᱟᱵ ᱠᱚᱜᱮᱭᱟ ᱥᱮ ᱵᱟᱝ?
ᱦᱩ ᱠᱩᱪᱞᱟᱹ ᱫᱚᱠᱚ ᱥᱟᱵ ᱠᱚᱜᱮᱭᱟ ᱛᱚ ᱠᱟᱹᱴᱤᱡ ᱠᱚᱢ ᱫᱷᱟᱨᱟ ᱧᱚᱜ ᱩᱱᱟᱹᱜ ᱡᱟᱹᱥᱛᱤ ᱫᱚ ᱵᱟᱝ ᱛᱚ ᱾ ᱠᱚ ᱥᱟᱵ ᱠᱚᱣᱟ
ᱞᱟᱭ ᱤᱧ ᱩᱱᱠᱩ ᱢᱟ ᱞᱟ ᱠᱟᱛᱮ ᱜᱮ ᱥᱟᱵ ᱦᱩᱭᱩᱜᱼᱟ ᱛᱚ ᱞᱟ ᱠᱟᱛᱮ ᱥᱟᱵ ᱩᱢ ᱟᱨ ᱵᱷᱩᱜᱟᱹᱜ
ᱫᱚ ᱞᱟ ᱫᱚ ᱵᱟᱠᱚ ᱞᱟ ᱵᱟᱲᱟ ᱛᱚᱵᱮ? ᱢᱟᱱᱮ ᱡᱟᱦᱟᱸ ᱵᱟᱹᱲᱥᱤ ᱠᱚᱠᱚ ᱢᱮᱛᱟᱜᱼᱟ ᱦᱚᱭ ᱦᱚᱭ
ᱟᱪᱪᱷᱟ ᱦᱮᱸ
ᱵᱟᱹᱲᱥᱤ ᱠᱚᱛᱮ ᱜᱮ ᱥᱟᱵ ᱵᱟᱲᱟ ᱦᱩᱭᱩ ᱠᱟᱱᱟ᱾ ᱛᱚ ᱟᱯᱮ ᱫᱚ ᱡᱟᱹᱥᱛᱤ ᱪᱮᱫ ᱛᱮᱯᱮ ᱥᱟᱵ ᱠᱚᱣᱟ?
ᱢᱟᱱᱮ ᱱᱚᱣᱟ ᱵᱟᱹᱭᱦᱟᱹᱲ ᱨᱮ ᱡᱩᱫᱤ ᱜᱚᱜ ᱜᱚᱝᱠᱮ ᱵᱮᱠᱜᱨᱟᱣᱩᱱᱰ ᱥᱟᱰᱮ ᱠᱟᱹᱡ ᱦᱤᱡᱩᱜ ᱠᱟᱱ ᱛᱟᱞᱟᱝᱟ ᱥᱮᱪᱮᱫ
ᱟᱪᱪᱷᱟ ᱟᱪᱪᱷᱟ ᱟᱨ ᱱᱤᱛᱚᱜ ᱫᱚ ᱴᱷᱤᱠ ᱜᱮᱭᱟ ᱛᱚ ᱾
ᱟᱞᱤ ᱦᱚᱸ ᱞᱟᱸᱭ ᱤᱧ ᱟᱞᱮ ᱫᱚ ᱱᱚᱣᱟ ᱵᱟᱹ ᱵᱟᱹᱲᱥᱤ ᱚᱱᱟ ᱵᱟᱹᱭᱦᱟᱹᱲ ᱨᱮ ᱡᱩᱫᱤ ᱦᱩᱲᱩ ᱠᱚ ᱛᱟᱦᱮᱱᱟ ᱛᱟᱦᱚᱞᱮ ᱵᱟᱹᱲᱥᱤ ᱠᱚᱣᱟᱞᱮ ᱟᱨ ᱵᱟᱠᱷᱟᱱ ᱡᱩᱫᱤ ᱦᱩᱲᱩ ᱠᱚ ᱤᱨᱻ ᱯᱷᱟᱨᱪᱟ ᱠᱚᱜᱼᱟ ᱛᱟᱦᱞᱮ ᱞᱟ ᱥᱟᱢᱴᱟᱣ ᱠᱮᱫᱟ
ᱚᱸ ᱟᱪᱪᱷᱟ ᱟᱪᱪᱷᱟ
ᱟᱨ ᱜᱚᱝᱠᱮ ᱞᱟᱹᱭᱤᱧ ᱟᱯᱮ ᱥᱮᱱ
ᱦᱮᱸ ᱞᱟᱹᱭ ᱵᱤᱱ ᱚᱱᱮ ᱠᱩᱪᱞᱟᱹ ᱠᱚ ᱢᱟᱱᱮ ᱛᱤᱱᱟᱹᱜ ᱛᱤᱱᱟᱹᱜ ᱴᱟ ᱞᱟ ᱦᱩᱭᱩᱜᱼᱟ
ᱞᱟᱜ ᱞᱟ ᱥᱮ ᱥᱟᱵᱩᱱ ᱯᱮ ᱢᱚᱠᱟ ᱜᱟᱱ᱾
ᱟᱪᱪᱷᱟ ᱟᱪᱪᱷᱟ ᱢᱟᱱᱮ ᱥᱩᱨ ᱧᱚᱜ ᱠᱚ ᱛᱟᱦᱮᱱ᱾
ᱥᱩᱨ ᱫᱚᱢᱮ ᱥᱩᱨ ᱩᱛᱟᱹᱨ ᱫᱚ ᱵᱟᱝ ᱟᱫᱷᱟᱱ ᱠᱚᱫᱚ ᱥᱩᱨ ᱨᱮᱠᱚ ᱛᱟᱦᱮᱱᱟ ᱟᱫᱷᱟᱱ ᱠᱚᱫᱚ ᱥᱮᱭ ᱠᱟᱹᱡ ᱱᱟᱥᱮ ᱯᱮ ᱢᱚᱠᱟ ᱜᱟᱱ ᱞᱟᱦᱟ ᱦᱩᱭᱩᱜᱼᱟ ᱨᱟᱱ ᱠᱚ ᱢᱤᱫ ᱢᱚᱠᱟ ᱨᱮᱦᱚᱸ ᱠᱚ ᱧᱟᱢᱚᱜᱼᱟ ᱾ ᱟᱨ ᱵᱟᱨ ᱢᱚᱠᱟ ᱢᱤᱫ ᱢᱚᱠᱟ ᱛᱟᱨᱟ ᱟᱨ
ᱟᱪᱪᱷᱟ ᱟᱪᱪᱷᱟ ᱾ ᱟᱫᱚ ᱥᱟᱵ ᱤᱫᱤ ᱠᱟᱛᱮᱫ ᱫᱚ ᱟᱹᱞᱤᱧᱟᱜ ᱫᱚ ᱩᱱᱟᱹᱜ ᱫᱚ ᱵᱟᱹᱱᱩᱜᱼᱟ ᱾ ᱚᱱᱠᱟ ᱫᱚ ᱥᱟᱵ ᱫᱚ ᱵᱟᱝ ᱦᱩᱭᱩᱜ ᱾
ᱜᱚᱝᱠᱮ ᱩᱱᱠᱩ ᱫᱚ ᱫᱚᱢᱮ ᱠᱚ ᱞᱮᱧᱡᱮᱨᱟ ᱯᱚᱨᱮ ᱥᱩᱱᱩᱢ ᱞᱮᱠᱟ ᱞᱮᱸᱡᱮᱨ ᱩᱱᱠᱩ ᱫᱚ ᱚᱱᱮ ᱞᱚᱥᱚᱫ ᱵᱟᱹᱞᱤ ᱢᱮᱥᱟ ᱫᱷᱟᱯ ᱠᱮᱫᱷᱟᱣ ᱵᱟᱢ ᱥᱟᱵ ᱞᱮᱠᱷᱟᱱ ᱵᱟᱠᱚ ᱰᱷᱮᱨᱚᱜᱼᱟ ᱩᱱᱠᱩ ᱫᱚ ᱢᱟᱱᱮ ᱵᱤᱥᱟᱞ ᱚᱱᱟ ᱞᱮᱸᱧᱡᱮᱛ ᱡᱤᱱᱤᱥᱴᱟᱜ ᱦᱟᱨᱛᱟ ᱨᱮ ᱢᱮᱱᱟᱜ ᱛᱟᱠᱚᱣᱟ ᱾
ᱦᱮᱸ ᱾
ᱱᱚᱣᱟᱜ ᱱᱚᱜᱼᱱᱚᱣᱟ ᱛᱟᱹᱨᱩ ᱠᱚ ᱩᱛᱩ ᱞᱮᱠᱷᱟᱱ ᱢᱟ ᱪᱮᱫᱞᱮᱠᱟ ᱞᱮᱸᱡᱮᱨᱚᱜᱼᱟ ᱾ ᱛᱟᱯᱚᱨ ᱱᱚᱣᱟ ᱵᱷᱩᱲᱤ ᱠᱚ ᱪᱮᱫ ᱩᱛᱩ ᱠᱟᱛᱮᱫ ᱪᱮᱫ ᱞᱮᱠᱟ ᱞᱮᱸᱡᱮᱨᱚᱜᱼᱟ ᱚᱱᱠᱟᱜᱮ ᱯᱚᱨᱮ ᱩᱱᱠᱩ ᱦᱚᱸ ᱦᱚᱲᱢᱚ ᱚᱱᱠᱟ ᱞᱮᱸᱡᱮᱫ ᱛᱟᱠᱚᱣᱟ ᱾
ᱟᱪᱪᱷᱟ ᱟᱪᱪᱷᱟ
ᱟᱹᱰᱤ ᱮᱠᱫᱚᱢ ᱟᱨ ᱥᱤᱵᱤᱞ ᱦᱚᱸ ᱟᱹᱰᱤ ᱡᱳᱨ ᱠᱚ ᱥᱤᱵᱤᱞ ᱜᱮᱭᱟ ᱾
ᱦᱚᱸ ᱩᱱᱠᱩ ᱦᱚᱸ ᱢᱟᱱᱮ ᱩᱱᱠᱩ ᱫᱚ ᱨᱟᱥᱮ ᱫᱚ ᱵᱟᱝ ᱮᱢᱱᱤ ᱟᱸᱡᱮᱫ ᱟᱸᱡᱮᱫ ᱩ ᱼᱛᱩ ᱞᱮᱠᱚ ᱠᱷᱟᱱ ᱦᱚᱸ ᱩᱱᱠᱩᱣᱟᱜ ᱡᱤᱞ ᱨᱮᱭᱟᱜ ᱥᱟᱫ ᱫᱚ ᱵᱷᱤᱱᱟᱹ ᱜᱮᱭᱟ ᱯᱩᱨᱟᱹ ᱚᱱᱟ ᱟᱨᱟᱜᱼᱟ ᱯᱩᱨᱟᱹ ᱟᱨᱟᱜ ᱜᱮ ᱛᱟᱠᱚᱣᱟ ᱩᱱᱠᱩᱣᱟᱜ ᱡᱤᱞ ᱫᱚ᱾ ᱟᱨ ᱩᱱᱠᱩᱣᱟᱜ ᱚᱱᱟ ᱦᱟᱨᱛ ᱦᱟᱨᱛᱟ ᱡᱟᱦᱟᱸ ᱦᱟᱨᱛᱟ ᱡᱩᱫᱤ ᱱᱚᱣᱟ ᱡᱚᱡᱚ ᱠᱚ ᱥᱟᱞᱟᱜᱼᱟ᱾ ᱠᱤᱹᱡ ᱠᱚᱦᱚᱨᱟ ᱜᱚᱫ ᱠᱟᱜᱼᱟᱢ ᱢᱟᱱᱮ ᱚᱱᱟ ᱠᱚᱫᱚ ᱦᱟᱱᱮ ᱟᱵᱚ ᱚᱱᱟ ᱦᱟᱺᱲᱤ ᱠᱚ ᱥᱟᱞᱟᱜ ᱪᱟᱠᱷᱱᱟ ᱠᱷᱩᱵ ᱡᱩᱛ ᱵᱩᱡᱩᱜᱼᱟ᱾ ᱢᱟᱱᱮ ᱠᱟᱹᱡ ᱱᱟᱥᱮᱱᱟᱜ ᱢᱟᱨᱮ ᱠᱟᱹᱡ ᱞᱟᱜᱟᱣᱟᱜ ᱠᱷᱟᱱ ᱠᱚ ᱠᱷᱩᱵ ᱵᱷᱟᱜᱤᱜᱼᱟ᱾
ᱟ‌ ᱦᱟᱨᱛᱟ ᱦᱚᱸᱠᱚ ᱡᱚᱢ ᱜᱮᱭᱟ ᱚᱱᱟ ᱫᱚ ᱵᱟᱹᱧ ᱵᱟᱲᱟᱭ ᱛᱟᱸᱦᱮᱱ, ᱟᱫᱚ
ᱤᱭᱟᱹ ᱡᱚᱢ ᱦᱳᱭ ᱚᱱᱟ ᱦᱚᱸ ᱚᱱᱟ ᱫᱚ ᱮᱠᱷᱮᱱ ᱦᱟᱨᱛᱟ ᱫᱚ ᱡᱩᱛ ᱵᱟᱝ ᱵᱩᱡᱷᱟᱹᱜᱼᱟ᱾ ᱡᱚᱡᱚ ᱥᱟᱞᱟᱜ ᱤᱭᱟᱹ ᱫᱚ ᱴᱷᱤᱠ ᱵᱩᱡᱷᱟᱹᱜᱼᱟ, ᱵᱟᱠᱷᱟᱱ ᱦᱟᱨᱛᱟ ᱫᱚᱢᱮ ᱞᱮᱡᱮᱨ ᱟᱛᱚ ᱦᱟᱱᱟ ᱡᱚᱡᱚ ᱡᱚ ᱠᱟᱹᱡ ᱢᱮᱥᱟᱣᱟᱜ ᱠᱷᱟᱱ ᱫᱚ ᱟᱫᱚ ᱮᱴ ᱴᱷᱤᱠ ᱵᱩᱡᱩᱜᱼᱟᱫ᱾ ᱦ ᱚᱱᱠᱟᱟᱜ ᱜᱮ ᱵᱟᱹᱫᱽ ᱵᱟᱹᱭᱦᱟᱹᱲ ᱠᱚ ᱠᱷᱚᱱ ᱦᱟᱹᱠᱩ ᱠᱟᱴᱠᱚᱢ ᱥᱮᱭ ᱚᱱᱠᱟ ᱞᱮᱠᱟᱛᱮ ᱥᱮᱭ ᱩᱼᱩ ᱛᱩ ᱟᱞᱮ ᱥᱮᱱ ᱫᱚ ᱩᱱᱟᱹᱝ ᱤᱭᱟᱹ ᱵᱟᱝ, ᱟᱫᱚ ᱚᱱᱟ ᱞᱮᱠᱟᱛᱮ ᱠᱟᱹᱣᱰᱤ ᱟᱹᱨᱤ ᱫᱚ ᱠᱟᱹᱡ ᱵᱟᱧᱪᱟᱣ ᱫᱚ ᱵᱟᱧᱪᱟᱜ ᱛᱟᱞᱮᱭᱟ, ᱡᱮ ᱱᱚᱜᱼᱚᱭ ᱟᱨᱦᱚᱸ ᱤᱭᱟᱹ ᱱᱚᱜᱚᱭ ᱫᱟᱜ ᱠᱚ ᱤᱭᱟᱹᱭᱮᱱᱟ ᱥᱟᱸᱜᱮᱭ ᱮᱱᱟ ᱟᱨᱦᱚᱸ ᱱᱚᱜᱼᱚᱭ ᱦᱟᱹᱠᱩ ᱞᱮ ᱥᱟᱵ ᱠᱚᱣᱟ ᱤᱭᱟᱹᱞ ᱞᱮ ᱥᱟᱵ ᱠᱚᱣᱟ ᱢᱟᱱᱮ ᱚᱱᱟ ᱞᱮᱠᱟᱛᱮ ᱧᱮᱞ ᱞᱮᱠᱷᱟᱱ ᱟᱹᱛᱩ ᱚᱲᱟᱜ ᱨᱮ ᱥᱮᱭ ᱩ ᱩᱛᱩ ᱫᱚ ᱠᱤᱪᱷᱩ ᱫᱤᱱ ᱫᱚ ᱢᱟᱱᱮ ᱢᱟᱱᱮ ᱦᱟᱴ, ᱦᱟᱴ᱾ ᱦᱚᱸ ᱟᱫᱚ ᱥᱚᱵᱡᱤ ᱫᱚ ᱢᱟᱡᱷᱮ ᱢᱟᱡᱷᱮ ᱡᱚᱢ ᱫᱚ ᱫᱚᱨᱠᱟᱨ ᱜᱮ,
ᱟ ᱠᱷᱟᱹᱞᱤ ᱩᱱᱠᱩ ᱚᱱᱠᱟ ᱦᱟᱹᱠᱩ ᱠᱟᱴᱠᱚᱢ ᱠᱚ ᱠᱤᱨᱤᱧ ᱞᱮᱠᱷᱟᱱ, ᱟᱫᱚ ᱠᱷᱟᱹᱞᱤ ᱥᱩᱱᱩᱢ ᱠᱤᱨᱤᱧ ᱞᱮᱠᱷᱟᱱ ᱜᱮ ᱦᱩᱭᱩᱜᱼᱟ᱾ ᱟ ᱮᱴᱟᱜ ᱠᱤᱪᱷᱩ ᱵᱟᱝᱤᱨᱦᱚᱸ ᱪᱟᱞᱩᱜ
ᱦᱚᱸᱜ ᱦᱩᱭ ᱱᱟᱥ ᱮᱻ ᱥᱩᱱᱩᱢ ᱵᱩᱞᱩᱝ ᱢᱟᱹᱨᱤᱪ ᱚᱱᱟ ᱠᱚᱫᱚ,
ᱦᱳᱭ ᱦᱳᱭ ᱦᱳᱭ᱾ ᱮᱠᱫᱚᱢ ᱮᱠᱫᱚᱢ ᱟᱪ
ᱟᱪᱪᱷᱟ ᱜᱚᱸᱜ, ᱜᱚᱝᱠᱮ ᱟᱯᱮᱥᱮᱱ ᱫᱚ ᱠᱩ ᱥᱟᱨᱜᱟ ᱠᱚ ᱜᱩᱰᱩ ᱠᱚ ᱥᱟᱵ ᱠᱚᱯᱮ ᱥᱮ ᱵᱟᱯᱮ ᱥᱟᱵ
ᱦᱮᱸ ᱥᱟᱵ ᱫᱚ ᱥᱟᱵ ᱠᱚᱜᱮᱭᱟ ᱠᱚ ᱥᱟᱵ ᱫᱚᱠᱚ ᱥᱟᱵ ᱠᱚᱜᱮᱭᱟ ᱟᱫᱚ ᱦᱮᱸ ᱢᱳᱴᱟᱢᱩᱴᱤ ᱠᱚ ᱥᱟᱵ ᱠᱚᱜᱮᱭᱟ᱾ ᱥᱟᱵ ᱫᱚ ᱥᱟᱵ ᱞᱮᱠᱟᱜᱮ, ᱟᱯᱮᱭᱟᱜ ᱟᱯᱮᱭᱟᱜ
ᱜᱚᱝᱠᱮ ᱟᱞᱮ ᱥᱮᱱ ᱦᱚᱸ ᱥᱟᱵ ᱫᱚᱞᱮ ᱥᱟᱵ ᱠᱚᱜᱮᱭᱟ ᱩᱱᱠᱩ ᱫᱚ᱾
ᱟ ᱪᱪᱷᱟᱷᱟ᱾ ᱩᱱᱠᱩ ᱜᱩᱜ ᱜᱩᱰᱩ ᱡᱟᱹᱥᱛᱤ ᱠᱚ ᱥᱤᱵᱤᱞ ᱜᱮᱭᱟ ᱵᱟᱝ?
ᱞᱟᱹᱭ ᱤᱧ ᱦᱚᱸ ᱩᱱᱠᱩ ᱫᱚ ᱱᱚᱣᱟ ᱵᱮᱸᱜᱟᱲ ᱥᱟᱞᱟᱜ ᱩᱛᱩ ᱞᱮᱠᱚ ᱠᱷᱟᱱ, ᱵᱮᱸᱜᱟᱲ ᱟᱨ ᱜᱩᱰᱩ ᱠᱷᱩᱵ ᱵᱷᱟᱹᱜᱤ ᱟᱹᱭᱠᱟᱹᱜᱼᱟ ᱢᱟᱱᱮ ᱩᱱᱠᱩᱣᱟᱜ ᱩᱱᱠᱩᱣᱟᱜ ᱥᱟᱵ
ᱥᱮᱴᱮᱨ ᱦᱮᱡ ᱛᱟᱞᱟᱝ ᱧᱮᱞ ᱧᱮᱞ ᱛᱮ ᱜᱮ,
ᱟᱪᱪᱷᱟ ᱜᱚᱝᱠᱮ ᱟᱹᱰᱤᱜᱟᱱ ᱚᱠᱛᱚ ᱮᱢ ᱠᱷᱟᱹᱛᱤᱨ ᱢᱟ ᱤᱧ ᱯᱟᱥᱴᱟ ᱠᱷᱚᱱ ᱥᱟᱭ ᱥᱟᱭ ᱥᱟᱨᱦᱟᱣ ᱤᱧ ᱪᱟᱞᱟᱢ ᱠᱟᱱ ᱛᱟᱞᱟᱢᱟ ᱟᱹᱰᱤ ᱫᱟᱢᱟᱱ ᱚᱠᱛᱚ ᱮᱢ ᱠᱷᱟᱹᱛᱤᱨ ᱛᱮ,
ᱦᱳᱭ
ᱤᱧ ᱢᱟ ᱦᱚᱸ ᱢᱟ ᱢᱟ ᱢᱩᱪᱟᱹᱫ ᱤᱧ ᱯᱟᱦᱴᱟ ᱠᱷᱚᱱ ᱡᱚᱦᱟᱨ ᱢᱟ᱾